ᱜᱚᱢᱠᱮ ᱡᱚᱦᱟᱨ᱾
ᱦᱮᱸ ᱡᱚᱦᱟᱨ ᱜᱮ ᱜᱚᱢᱠᱮ ᱞᱟᱹᱭ ᱵᱮᱱ, ᱪᱮᱫ ᱞᱮᱠᱟ ᱵᱮᱱ ᱛᱟᱦᱮᱸ ᱵᱟᱲᱟᱭ ᱠᱟᱱᱟ?
ᱜᱚᱢᱠᱮ ᱪᱤᱠᱟᱹ ᱫᱚ ᱪᱤᱠᱟᱹ ᱦᱚᱸ ᱵᱟᱝᱞᱤᱧ ᱪᱤᱠᱟᱹᱭᱫᱟ᱾ ᱟᱫᱚ ᱫᱩᱲᱩᱵ ᱠᱟᱱᱟᱞᱤᱧ ᱱᱤᱛᱚᱜ ᱫᱚ᱾
ᱟᱪᱪᱷᱟ ᱟᱪᱪᱷᱟ ᱟᱫᱚ ᱨᱟᱱ ᱠᱚᱫᱚ ᱵᱮᱱ ᱦᱟᱛᱟᱣ ᱵᱟᱲᱟ ᱠᱮᱫᱟ ᱥᱮ ᱵᱟᱝ?
ᱦᱳᱭ ᱜᱚᱝᱠᱮ ᱨᱟᱱ ᱠᱚᱫᱚ ᱦᱟᱛᱟᱣ ᱵᱟᱲᱟ ᱦᱩᱭ ᱠᱟᱱᱟ᱾
ᱟᱪᱪᱷᱟ᱾ ᱛᱚ ᱞᱟᱹᱭ ᱵᱮᱱ ᱪᱮᱫ ᱴᱨᱚᱯᱤᱠ ᱱᱤᱭᱮ ᱞᱟᱝ ᱜᱟᱯᱟᱞᱢᱟᱨᱟᱣᱟ᱾
ᱦᱳᱭ ᱜᱚᱝᱠᱮ ᱛᱟᱦᱚᱞᱮ ᱟᱹᱞᱤᱧ ᱞᱤᱧ ᱢᱮᱱ ᱫᱟ ᱛᱚ ᱱᱤᱭᱟᱹ ᱫᱚ ᱟ ᱥᱟᱲ ᱵᱚᱸᱜᱟ ᱠᱟᱱ ᱛᱟᱵᱚᱱᱟ ᱛᱚ ᱛᱚ ᱟᱥᱟᱹᱲᱤ ᱱᱤᱭᱮ ᱜᱮ ᱠᱟᱹᱴᱤᱡ ᱞᱟᱝ ᱜᱟᱞᱚᱪᱟ ᱦᱮᱸ᱾
ᱦᱳᱭ᱾
ᱟᱨ ᱛᱟᱨᱯᱚᱨᱮ ᱦᱟᱸᱜ ᱟᱨᱦᱚ ᱦᱟᱸᱜ ᱠᱟᱛᱷᱟ ᱠᱚ ᱢᱮᱱᱟᱜ ᱠᱟᱜ ᱛᱟᱞᱟᱝᱟ ᱚᱱᱟ ᱠᱚᱦᱚᱞᱟᱝ ᱢᱟᱲᱟᱝ ᱥᱮᱞᱟᱝ ᱞᱟᱹᱭ ᱤᱫᱤᱭᱟ᱾
ᱴᱷᱤᱠ ᱜᱮᱭᱟ ᱴᱷᱤᱠ ᱜᱮᱭᱟ᱾
ᱟᱫᱚ ᱜᱚᱝᱠᱮ ᱟᱯᱮ ᱥᱮᱱᱟᱜ ᱜᱮ ᱦᱚ ᱤᱭᱟᱹ ᱠᱚᱨᱮᱱᱟᱜ ᱚᱱᱮ ᱨᱚᱦᱚᱭ ᱠᱚᱯᱮ ᱮᱛᱚᱦᱚᱵ ᱵᱟᱲᱟ ᱠᱮᱫᱟ ᱥᱮ ᱵᱟᱝ?
ᱦᱮᱸ ᱟᱞᱮᱥᱮᱫ ᱫᱚ ᱦᱩᱭ ᱥᱟ ᱮᱸ ᱦᱩᱭᱱᱟ ᱚᱱᱟ ᱠᱚᱫᱚ ᱨᱚᱦᱚᱭ ᱵᱟᱲᱟ ᱫᱚ ᱦᱩᱭ ᱮᱱᱟ᱾ ᱟᱞᱮ ᱥᱮᱫ ᱫᱚ ᱜᱟᱰᱟ ᱟᱲᱮ ᱟᱹᱲᱤ ᱮᱸ ᱪᱟᱥ ᱟᱵᱟᱫᱽ ᱞᱟᱹᱜᱤᱫ ᱡᱟᱜᱟ ᱡᱩᱢᱤ ᱦᱮᱸᱱᱟᱜ ᱟᱛᱚ ᱚᱱᱟ ᱫᱚ ᱦᱩᱭᱱᱟ᱾
ᱚ ᱦᱳᱭ ᱛᱚ ᱢᱟᱱᱮ ᱯᱩᱨᱟᱹ ᱯᱮ ᱢᱩᱪᱟᱹᱫ ᱤᱫᱤ ᱠᱮᱫᱟ ᱥᱮ ᱢᱮᱱᱟᱜ ᱜᱮᱛᱟ ᱯᱮᱭᱟ ᱱᱤᱛᱚᱜ ᱦᱚᱸ ᱵᱟᱹᱠᱤ ᱜᱮ?
ᱢᱩᱪᱟᱹᱫ ᱵᱟᱲᱟ ᱠᱮᱫᱟᱞᱮ ᱟᱞᱮ ᱥᱮᱫ ᱫᱚ ᱜᱷᱩᱴᱩ ᱡᱟᱜᱟ ᱛᱚ ᱚᱱᱟᱛᱮ ᱱᱟᱥᱮ ᱱᱟᱥᱮ ᱜᱟᱰᱟ ᱟᱲᱮ ᱟᱲᱮᱛᱮ ᱚᱠᱟ ᱠᱚ ᱡᱩᱢᱤ ᱪᱟᱥ ᱟᱵᱟᱫ ᱞᱟᱹᱜᱤᱫ ᱦᱮᱸᱱᱟᱜᱼᱟ ᱦᱳᱭ ᱚᱱᱟ ᱠᱚᱫᱚ ᱨᱚᱦᱚᱭ ᱵᱟᱲᱟ ᱫᱚ ᱦᱩᱭᱱᱟ᱾
ᱚᱸ ᱛᱟᱦᱚᱞᱮ ᱜᱚᱝᱠᱮ ᱟᱯᱮ ᱫᱚ ᱚᱱᱠᱟ ᱴᱚᱴᱷᱟ ᱫᱚ ᱵᱩᱨᱩ ᱴᱚᱴᱷᱟ ᱯᱮ ᱯᱟᱲᱟᱜ ᱠᱟᱱᱟ?
ᱦᱮᱸ ᱦᱮᱸ ᱵᱩᱨᱩ ᱴᱚᱴᱷᱟ ᱜᱮᱞᱮ ᱯᱟᱲᱟᱜ ᱠᱟᱱᱟ᱾
ᱚ ᱦᱮᱸ ᱛᱚ ᱱᱟᱯᱟᱭ ᱜᱮ ᱛᱟᱦᱮᱸ ᱠᱟᱱᱟ ᱛᱟᱦᱚᱞᱮ ᱜᱚᱝᱠᱮ ᱟᱯᱮ ᱚᱱᱟ ᱠᱚᱨᱮ ᱫᱚ ᱦᱟᱸ ᱵᱟ. ᱭᱦᱟ. ᱲ ᱠᱚᱨᱮ ᱫᱚᱠᱚ ᱨᱚᱦᱚᱭ ᱥᱟᱹᱛ ᱧᱚᱜ ᱠᱟᱜᱼᱟ ᱟᱨ ᱚᱱᱟ ᱵᱟᱹᱫᱽ ᱠᱚᱨᱮ ᱦᱟᱸᱜ ᱵᱟᱹᱫᱽ ᱠᱚᱨᱮ ᱦᱚᱸᱯᱮ ᱥᱟᱹᱛ ᱵᱟᱲᱟ ᱠᱟᱜᱼᱟ ᱥᱮ ᱵᱟᱝ?
ᱟᱸ ᱠᱟᱸᱴᱟ ᱢᱟᱱᱮ ᱞᱟᱛᱟᱨ ᱥᱮᱫ ᱠᱟᱸᱴᱟ ᱜᱟᱰᱟ ᱟᱲᱮ ᱦᱮᱸᱱᱟᱜᱼᱟ ᱚᱱᱟ ᱠᱚ ᱠᱚᱫᱚ ᱦᱩᱲᱩ ᱠᱚᱫᱚ ᱨᱚᱦᱚᱭ ᱵᱟᱲᱟ ᱦᱩᱭᱮᱱᱟ, ᱟᱨ ᱜᱷᱩᱴᱩ ᱠᱚᱨᱮ ᱫᱚ ᱪᱟ ᱟᱨ ᱟᱱᱟᱨᱚᱥ ᱜᱮᱞᱮ ᱪᱟᱥ ᱟᱵᱟᱫᱽ ᱜᱮ ᱵᱟᱲᱟᱭ ᱜᱮᱭᱟ᱾
ᱚ ᱦᱳᱭ ᱛᱚ ᱦᱳᱭ᱾
ᱦᱮᱸ᱾
ᱦᱟᱞᱠᱟᱜᱮ ᱜᱚᱢᱠᱮ ᱦᱳᱭ ᱪᱟᱥ ᱠᱟᱹᱢᱤ ᱠᱚᱫᱚ ᱦᱟᱸᱜ ᱤᱭᱟᱹ ᱛᱚᱯᱮ ᱢᱟᱲᱟᱝ ᱤᱫᱤ‌‌ ᱠᱟᱫᱟ ᱵᱟᱝ? ᱦᱩᱸ ᱚ ᱛᱟᱦᱞᱮ ᱜᱚᱝᱠᱮ ᱟᱵᱮᱱ ᱫᱚᱵᱤᱱ ᱚᱞᱚᱜ ᱠᱟᱱᱟ ᱥᱮ ᱵᱟᱝ?
ᱟᱹᱞᱤᱧ ᱫᱚᱞᱤᱧᱞ ᱚᱞ ᱢᱟᱞᱤᱧ ᱚᱞ ᱮᱱᱜᱤ ᱛᱟᱨᱯᱚᱨᱮᱞᱤᱧ ᱵᱟᱹᱜᱤ ᱧᱚᱜ ᱠᱟᱫᱟ᱾
ᱚ ᱟᱪᱪᱷᱟ ᱰᱩᱜᱤ ᱠᱟᱫᱟᱵᱤᱱ ᱵᱟᱝ? ᱟᱨ ᱜᱚᱝᱠᱮ ᱟᱹᱵᱤᱱ ᱫᱚ ᱛᱟᱦᱟᱞᱮ ᱰᱩᱜᱤ ᱠᱟᱛ ᱵᱤᱱ ᱡᱚᱢᱚᱱ ᱛᱟᱦᱚᱞᱮ ᱟᱵᱤᱱ ᱫᱚ ᱵᱤᱫᱽᱫᱟᱹᱜᱟᱲ ᱯᱟᱲᱦᱟᱣ ᱠᱟᱛᱮᱫ ᱜᱮᱵᱤᱱ ᱰᱟᱜᱤ ᱠᱟᱫᱟ ᱥᱮ ᱪᱮᱫ ᱞᱮᱠᱟ ᱢᱟ ᱵᱤᱫᱽᱫᱟᱹᱜᱟᱲ ᱦᱚᱸ ᱵᱤᱱ ᱪᱟᱞᱟᱣ ᱠᱟᱱᱟ?
ᱚ ᱢᱟᱱᱮ ᱯᱟᱲᱦᱟᱣ ᱯᱟᱲᱦᱟᱣ ᱠᱟᱛᱮᱫ ᱞᱤᱧ ᱵᱟᱹᱜᱤ ᱠᱟᱫᱟ ᱢᱟᱱᱮ ᱯᱟᱲᱦᱟᱣ ᱠᱟᱛᱮᱫ ᱫᱚ ᱵᱟᱝ ᱢᱟᱱᱮ ᱮᱡ ᱪᱮ ᱮ ᱪᱮᱥ ᱫᱚ ᱵᱟᱝ ᱚᱱᱟ ᱴᱮᱱ ᱯᱟᱥ᱾
ᱚ ᱟᱪᱪᱷᱟ᱾ ᱟᱪᱪᱷᱟ ᱛᱟᱦᱞᱮ ᱟᱹᱵᱤᱱ ᱫᱚ ᱵᱤᱫᱽᱫᱟᱹᱜᱟᱲ ᱚᱯᱫᱤ ᱵᱤᱱ ᱯᱟᱲᱦᱟᱣ ᱠᱟᱱᱟ ᱦᱮᱸᱥᱮ᱾ ᱟᱫᱚ ᱦᱟᱸᱜ ᱞᱟᱦᱟ ᱥᱮᱫ ᱫᱚ ᱦᱟᱸᱜ ᱵᱟᱹᱵᱤᱱ ᱞᱟᱦᱟ ᱫᱟᱲᱮᱭ
ᱵᱟᱝ ᱞᱟᱦᱟ ᱥᱮᱫ ᱫᱚ ᱵᱟᱹᱞᱤᱧ ᱯᱟᱲᱦᱟᱣ ᱠᱟᱱᱟ᱾
ᱚ ᱦᱚᱭ ᱛᱚ ᱟᱫᱚ ᱜᱚᱝ ᱠᱮ ᱢᱮᱱ ᱞᱮᱠᱷᱟᱱ ᱫᱚ ᱦᱟᱸᱜ ᱡᱟᱦᱟᱸᱱᱟᱜ ᱮᱴᱠᱮᱴᱚᱬᱮ ᱠᱷᱟᱹᱛᱤᱨ ᱜᱮ ᱵᱟᱵᱤᱱ ᱯᱟᱲᱦᱟᱣ ᱫᱟᱲᱮᱭᱟᱫᱟ ᱥᱮ ᱪᱮᱫᱮᱠᱟ?
ᱵᱟᱝ ᱚᱱᱠᱟ ᱫᱚ ᱚᱱᱟ ᱩᱱᱟᱹᱜ ᱮᱴᱠᱮᱴᱚᱬᱮ ᱫᱚ ᱵᱟᱝ ᱛᱟᱦᱮᱸ ᱞᱮᱱᱟ ᱦᱳᱭ᱾
ᱟᱫᱚ ᱵᱟᱠᱷᱟᱡ ᱤ ᱥᱟᱱᱟᱢ ᱦᱚᱲ ᱠᱚᱨᱮᱱᱟᱜ ᱜᱮᱛᱚ ᱮᱴᱠᱮᱴᱚᱬᱮ ᱠᱚᱫᱚ ᱢᱮᱱᱟᱜ ᱠᱟᱜ ᱛᱟᱵᱚᱱᱟ ᱦᱳᱭ ᱥᱮ᱾ ᱥᱮ ᱨᱩᱣᱟᱹ ᱟᱡᱟᱨ ᱠᱚ ᱠᱟᱹᱣᱰᱤ ᱠᱚᱨᱮᱱᱟᱜ ᱦᱚᱸ ᱚᱥᱩᱵᱤᱫᱷᱟ ᱢᱮᱱᱟᱜ ᱠᱟᱜᱼᱟ ᱟᱪᱪᱷᱟ ᱚ ᱯᱛᱟᱦᱚᱞᱮ ᱜᱚᱝᱠᱮ ᱟᱯᱮ ᱚᱱᱟ ᱠᱚᱨᱮ ᱫᱚ ᱚᱱᱟ ᱵᱤᱫᱽᱫᱟᱹᱜᱟᱲ ᱢᱟᱨᱟᱝ ᱵᱤᱫᱽᱫᱟᱹᱜᱟᱲ ᱛᱟᱨᱯᱚᱨᱮ ᱦᱩᱭᱩᱜ ᱠᱟᱱᱟ ᱤᱭᱟᱹ ᱫᱚ ᱢᱮᱱᱟᱜ ᱠᱟᱜ ᱜᱮᱭᱟ ᱥᱮ ᱚᱱᱟ ᱠᱚᱫᱚ?
ᱦᱮᱸ ᱢᱟᱱᱮ ᱵᱟᱝ ᱵᱮᱝᱜᱚᱞᱤ ᱦᱚᱨᱚᱯ ᱛᱮᱜᱮ ᱦᱮᱱᱟᱜᱼᱟ ᱢᱟᱱᱮ ᱟᱵᱚᱣᱟᱜ ᱞᱤᱭᱮ ᱥᱟᱱᱛᱟᱞᱤ ᱟᱭᱳ ᱟᱲᱟᱝ ᱚᱱᱟ ᱞᱤᱯᱤ ᱛᱮᱫᱚ ᱵᱟᱹᱱᱩᱜ ᱛᱟᱵᱚᱱᱟ ᱦᱩ ᱦᱳᱭ
ᱛᱟᱦᱚᱞᱮ ᱜᱚᱝᱠᱮ ᱚᱱᱠᱟ ᱢᱮᱱ ᱞᱮ ᱟᱯᱮᱥᱮᱱ ᱫᱚ ᱦᱟᱸᱜ ᱟᱹᱣᱨᱤ ᱪᱟᱹᱞᱩᱜᱼᱟ ᱦᱳᱭ ᱥᱮ
ᱦᱮᱸ ᱱᱚᱛᱮ ᱫᱚ ᱟᱹᱣᱨᱤ ᱪᱟᱹᱞᱩᱜᱼᱟ ᱢᱟᱱᱮ ᱥᱩᱨᱩ ᱜᱮ ᱵᱟᱝ ᱥᱩᱨᱩ ᱠᱟᱱᱟ ᱟᱹᱞᱤᱧ ᱫᱟᱨᱡᱤᱞᱤᱝ ᱵᱮᱱ ᱟᱸᱡᱚᱢ ᱠᱟᱫᱟ ᱛᱚ ᱦᱳᱭ ᱚᱱᱛᱮ ᱦᱩᱸ
ᱦᱟ ᱟᱞᱮ ᱥᱮ ᱜᱟᱱ ᱦᱟᱜ ᱢᱮᱱ ᱞᱮᱠᱷᱟᱱ ᱫᱚ ᱦᱟᱸᱜ ᱚᱱᱟ ᱡᱟᱦᱟᱸ ᱚᱞᱪᱤᱠᱤ ᱞᱤᱯᱤ ᱦᱳᱭ ᱥᱮ ᱟᱞᱮ ᱥᱮᱱ ᱫᱚ ᱟᱭᱢᱟ ᱫᱤᱱ ᱠᱷᱚᱱᱟᱜ ᱜᱮ ᱢᱮᱱᱟᱜ ᱠᱟᱫᱟ ᱥᱤᱞᱮᱫ ᱢᱮᱱᱟᱜ ᱠᱟᱫᱟ ᱚᱱᱠᱟ ᱚ
ᱠᱷᱤᱱ ᱥᱮᱫ ᱫᱚ ᱞᱟᱦᱟ ᱠᱷᱚᱱᱟᱜ ᱜᱮ ᱦᱮᱱᱟᱜᱼᱟ ᱢᱟᱱᱮ ᱱᱚᱛᱮ ᱩᱛᱛᱚᱨ ᱥᱮᱫ ᱜᱮ ᱵᱟᱹᱱᱩᱜᱼᱟ
ᱚᱳᱭ ᱟᱫᱚ ᱡᱮᱢᱚᱱ ᱦᱟᱸᱜ ᱚᱱᱠᱟ ᱴᱚᱴᱷᱟ ᱠᱚᱨᱮ ᱞᱤᱧ ᱟᱸᱡᱚᱢ ᱮᱫᱟ ᱡᱮ ᱱᱚᱜᱼᱚᱭ ᱪᱟᱹᱞᱩᱜ ᱠᱟᱱᱟ ᱱᱚᱜᱚᱭ ᱱᱮ
ᱦᱩᱸ ᱦᱮᱸ ᱦᱮᱸ ᱦᱮᱸ
ᱟᱫᱚ ᱦᱟᱸᱜ ᱜᱚᱝᱠᱮ ᱟᱹᱵᱤᱱ ᱫᱚ ᱛᱟᱦᱚᱞᱮ ᱚᱱᱟ ᱵᱟᱝᱞᱟ ᱤᱭᱟᱹ ᱛᱮᱜᱮ ᱵᱤᱱ ᱯᱟᱲᱦᱟᱜ ᱠᱟᱱ ᱛᱟᱦᱮᱱᱟ ᱵᱟᱝ ᱥᱮ
ᱦᱮᱸ ᱦᱮᱸ ᱵᱮᱝᱜᱚᱞᱤ ᱢᱤᱰᱤᱭᱟᱢ ᱛᱮᱜᱮᱞᱤᱧ ᱯᱟᱲᱦᱟᱣ
ᱚ ᱦᱳᱭ
ᱟᱨ ᱟᱹᱵᱤᱱ ᱫᱚ ᱚᱞ ᱚᱞᱪᱤᱠᱤ ᱛᱮᱵᱮᱱ ᱯᱟᱲᱦᱟᱣ ᱠᱟᱱᱟ?
ᱵᱟᱝ ᱜᱚᱝᱠᱮ ᱟᱹᱞᱤᱧ ᱦᱚᱸ ᱚᱱᱠᱟ ᱢᱮᱱ ᱞᱮᱠᱷᱟ ᱫᱚ ᱟᱹᱞᱤᱧ ᱦᱚᱸ ᱠᱟᱹᱴᱤᱡ ᱠᱷᱚᱱᱟᱜ ᱜᱮ ᱟᱹᱞᱤᱧ ᱫᱚ ᱵᱟᱝ ᱛᱟᱦᱮᱸ ᱞᱮᱱ ᱛᱟᱹᱞᱤᱧᱟ ᱛᱚ ᱚᱱᱟ ᱯᱟᱹᱨᱥᱤ ᱫᱚ ᱛᱚ ᱦᱟᱸᱜ ᱵᱟᱹᱞᱤᱧ ᱪᱮᱫ ᱫᱟᱲᱮ ᱠᱟᱫᱟ ᱦᱳᱭ ᱥᱮ ᱟᱫᱚ ᱟᱫᱚ ᱟᱹᱞᱤᱧ ᱫᱚ ᱵᱮᱝᱜᱚᱞᱤ ᱢᱤᱰᱤᱭᱟᱢ ᱛᱮᱜᱮ ᱟᱫᱚ ᱦᱟᱸᱜ ᱢᱮᱱ ᱞᱮᱠᱷᱟᱱ ᱫᱚ ᱦᱟᱱᱟ ᱵᱷᱩᱜᱳᱞ ᱤᱭᱟᱹ ᱛᱟᱞᱤᱧ ᱦᱳᱭ
ᱟᱨ ᱱᱤᱛᱚᱜ ᱫᱚ ᱱᱤᱛᱚᱜ ᱦᱟᱹᱵᱤᱡ ᱫᱚ ᱛᱤᱱᱟᱹᱜ ᱥᱟᱺᱜᱤᱧ ᱵᱮᱱ ᱦᱮᱡ ᱥᱮᱴᱮᱨ ᱮᱱᱟ?
ᱦᱳᱭ ᱜᱚᱝᱠᱮ ᱞᱟᱹᱴᱩ ᱢᱟᱨᱟᱝ ᱵᱤᱫᱽᱫᱟᱹᱜᱟᱲ ᱡᱟᱦᱟᱸ ᱵᱚᱱ ᱢᱮᱛᱟᱜ ᱠᱟᱱᱟ ᱠᱟᱹᱴᱤᱡ ᱠᱷᱚᱱᱟᱜ ᱫᱚ ᱦᱟᱸᱜ ᱚᱱᱟ ᱵᱤᱫᱽᱫᱟᱹᱜᱟᱲ ᱨᱮᱜᱮᱞᱤᱧ ᱯᱟᱲᱦᱟᱣ ᱟᱠᱟᱱᱟ ᱛᱚ ᱚᱱᱟ ᱫᱚ ᱦᱟᱜ ᱟᱨᱚ ᱦᱟᱜ ᱱᱤᱛᱚᱜ ᱫᱚ ᱵᱷᱩᱜᱳᱞ ᱵᱷᱩᱜᱳᱞ ᱞᱤᱧ ᱦᱟᱛᱟᱣ ᱠᱟᱫᱟ ᱦᱳᱭ ᱥᱮ ᱟᱫᱚ ᱥᱟᱱᱛᱟᱲᱤ ᱦᱚᱸ ᱦᱮᱸ ᱢᱟ ᱞᱟᱹᱭᱵᱤᱱ? ᱦᱳᱭ ᱦᱳᱭ ᱦᱳᱭ
ᱮᱫ
ᱟᱫᱚ ᱢᱮᱱᱮᱠ ᱠᱟ ᱫᱚ ᱦᱟᱸᱜ ᱢᱮᱱᱟᱜ ᱟᱠᱟᱫᱟ ᱥᱟᱱᱛᱟᱲᱤ ᱦᱚᱸ ᱟᱫᱚ ᱦᱟᱸᱜ ᱜᱚᱝᱠᱮ ᱟᱹᱞᱤᱧ ᱫᱚ ᱟᱪᱠᱟ ᱡᱩᱫᱤ ᱞᱤᱧ ᱦᱟᱛᱟᱣᱟ ᱦᱟᱸᱜ ᱮ ᱟᱪᱠᱟ ᱥᱮ ᱵᱟᱭ ᱜᱟᱱᱚᱜᱟᱭ ᱥᱮ ᱟᱫᱚ ᱡᱩᱫᱤ ᱚᱱᱟ ᱠᱚᱦᱚᱸ ᱡᱩᱫᱤ ᱵᱟᱵᱮᱱ ᱪᱮᱫ ᱟᱹᱱᱤᱡᱼᱟ ᱟᱵᱚᱣᱟᱜ ᱢᱟ ᱚᱠᱠᱷᱚᱨ ᱠᱚᱦᱚᱸ ᱪᱮᱫ ᱫᱟᱱᱤ ᱫᱚᱨᱠᱟᱨ ᱠᱟᱱ ᱛᱟᱢᱟ ᱮ ᱚᱱᱟ ᱚᱞ ᱪᱤᱠᱤ ᱡᱩᱫᱤ ᱵᱟᱹᱵᱤᱱ ᱟ ᱚᱞ ᱫᱟᱲᱮᱭᱟᱜᱼᱟ ᱥᱮ ᱯᱟᱲᱦᱟᱣ ᱫᱟᱲᱭᱟᱜᱼᱟ ᱛᱟᱦᱚᱞᱮ ᱚᱱᱟ ᱫᱚ ᱠᱟᱹᱴᱤᱡ ᱟᱱᱟᱴ ᱧᱚᱜ ᱜᱮᱭᱟ ᱟᱫᱚ ᱠᱟᱹᱴᱤᱡ ᱠᱷᱚᱱᱟᱜ ᱛᱟᱦᱮᱸ ᱞᱮᱠᱟᱡ ᱛᱟᱦᱚᱞᱮ ᱚᱱᱟ ᱫᱚ ᱥᱚᱦᱚᱡ ᱜᱮᱵᱤᱱ ᱢᱚᱱᱮᱭᱟ ᱟᱞᱜᱟ ᱜᱮᱵᱤᱱ ᱢᱚᱱᱮᱭᱟ᱾ ᱦᱳᱭ ᱥᱮ ᱟᱫᱚ ᱦᱟᱸᱜ ᱟᱪᱠᱟ ᱡᱩᱫᱤ ᱵᱤᱱ ᱦᱟᱛᱟᱣᱟ ᱟᱫᱚ ᱦᱟᱸᱜ ᱢᱟᱲᱟᱝ ᱵᱤᱫᱫᱟᱹᱜᱟᱲᱨᱮ ᱪᱟᱞᱟᱣ ᱠᱟᱛᱮᱫ ᱛᱚᱠᱷᱚᱱ ᱫᱚ ᱦᱟᱸᱜ ᱟᱫᱚ ᱟᱵᱤᱱ ᱦᱚᱸᱵᱤᱱ ᱤᱭᱟᱹ ᱜᱚᱫᱚᱜ-ᱟ ᱵᱟᱝ᱾ ᱠᱟᱹᱴᱤᱡ ᱟᱱᱟᱴ ᱜᱚᱫᱚᱜ-ᱟ ᱵᱟᱝ᱾ ᱮᱴᱠᱮᱴᱚᱬᱮ ᱨᱮᱵᱮᱱ ᱧᱩᱨᱦᱩ ᱜᱚᱫᱚᱜ-ᱟ ᱡᱮ ᱯᱟᱪᱮᱫ ᱟᱹᱵᱤᱱ ᱫᱟᱲᱮᱜ-ᱟ ᱥᱮ ᱵᱟᱝ ᱵᱤᱱ ᱫᱟᱲᱮᱜ-ᱟ᱾ ᱦᱮᱸ ᱢᱟ ᱯᱳᱭᱞᱳ ᱫᱚᱵᱤᱱ ᱜᱟᱱ ᱫᱟᱲᱮᱜ-ᱟ, ᱢᱟᱱᱮ ᱵᱟᱝᱞᱟ ᱛᱮᱵᱤᱱ ᱚᱞ ᱠᱮᱫᱟ ᱦᱳᱭᱥᱮ
ᱦᱩᱸ᱾
ᱟᱫᱚ ᱦᱟᱸᱜ ᱦᱟᱯᱮᱱ ᱫᱤᱱ ᱨᱮ ᱦᱟᱸᱜ ᱟᱫᱚ ᱦᱟᱸᱜ ᱚᱱᱠᱟ ᱢᱮᱱ ᱞᱮᱠᱷᱟᱡ ᱫᱚ ᱦᱟᱸᱜ ᱡᱚᱠᱷᱚᱱ ᱢᱟᱱᱮ ᱚᱱᱠᱟ ᱯᱚᱨᱤᱠᱠᱷᱟ ᱠᱚᱵᱚᱱ ᱮᱢᱮᱫ ᱜᱮᱭᱟ ᱟᱫᱚ ᱦᱟᱸᱜ ᱛᱚᱠᱷᱚᱱ ᱛᱚ ᱟᱫᱚ ᱦᱟᱸᱜ ᱚᱱᱠᱟ ᱵᱟᱝᱞᱟ ᱢᱤᱰᱤᱭᱟᱢ ᱛᱮᱫᱚ ᱮᱢ ᱵᱟᱝ ᱜᱟᱱᱚᱜ-ᱟ ᱥᱮ ᱟᱫᱚ ᱪᱤᱠᱤᱛᱮ ᱚᱞ ᱦᱩᱭᱩᱜ-ᱟ᱾ ᱦᱩᱭᱩᱜ-ᱟ᱾
ᱦᱩᱸ ᱦᱩᱸ᱾
ᱦᱳᱭ ᱟᱫᱚ ᱚᱱᱠᱟ ᱟᱱᱟᱴ ᱠᱷᱟᱹᱛᱤᱨ ᱛᱮ ᱦᱟᱸᱜ ᱟᱹᱞᱤᱧ ᱫᱚ ᱵᱟᱹᱞᱤᱧ ᱦᱟᱛᱟᱣ ᱠᱟᱫᱟ ᱚᱱᱟ ᱫᱚ ᱾
ᱟᱪᱪᱷᱟ ᱟᱫᱚ ᱚᱱᱞᱟᱭᱤᱱ ᱨᱮ ᱱᱤᱛᱚᱜ ᱢᱟ ᱰᱤᱡᱤᱴᱮᱞ ᱨᱮ ᱢᱟ ᱠᱚ ᱪᱮᱫ ᱵᱟᱹᱱᱩᱜ ᱠᱟᱱ ᱜᱮ ᱢᱟ ᱾
ᱦᱳᱭ ᱦᱳᱭ, ᱟᱫᱚ
ᱦᱩᱸ᱾
ᱜᱚᱝᱠᱮ ᱪᱮᱫ ᱵᱤᱱ ᱢᱮᱱ ᱠᱮᱫᱟ?
ᱰᱤᱡᱤᱴᱮᱞ ᱨᱮ ᱢᱟᱱᱮ ᱜᱩᱜᱩᱞ ᱢᱤᱴᱤᱝ ᱫᱟᱨᱟ ᱢᱟᱱᱮ ᱱᱤᱛᱚᱜ ᱟᱵᱚᱣᱟᱜ ᱯᱟᱹᱨᱥᱤ ᱛᱮ ᱠᱚ ᱚᱞ ᱨᱮ ᱚᱞ ᱯᱟᱲᱦᱟᱣ ᱚᱪᱚᱭᱮᱫ ᱵᱚᱱ ᱜᱮᱭᱟ ᱱᱤᱛᱚᱜ᱾ ᱤᱛᱚᱜ ᱪᱮᱫ ᱟᱵᱚᱱ ᱠᱟᱱᱟ ᱠᱚ ᱦᱮᱸ ᱟᱹᱞᱤᱧ ᱫᱚ ᱜᱨᱩᱯ ᱨᱮᱞᱤᱧ ᱵᱷᱮᱡᱟ ᱞᱮᱫᱟ ᱾
ᱦᱳᱭ ᱾
ᱦᱮᱸ᱾
ᱟᱫᱚ ᱦᱟᱸᱜ ᱟᱹᱞᱤᱧ ᱫᱚ ᱦᱳᱭᱛᱳ ᱦᱟᱸᱜ ᱵᱟᱹᱞᱤᱧ ᱧᱟᱢ ᱞᱮᱫ ᱵᱟᱞᱤᱧ
ᱚ ᱦᱮᱸ ᱢᱟᱱᱮ ᱛᱦᱤᱧ ᱦᱮᱱᱟᱜ-ᱟ ᱠᱮᱞᱟᱥ᱾ ᱢᱟᱱᱮ ᱥᱟᱛᱴᱟ ᱥᱟᱲᱮᱥᱟ ᱯᱚᱱᱮ ᱥᱟᱛ ᱵᱟᱡᱮ ᱾
ᱦᱳᱭ ᱦᱳᱭ ᱾
ᱯᱚᱱᱮ ᱥᱟᱛ ᱫᱚ ᱵᱟᱝ ᱯᱚᱱᱮ ᱟᱴ ᱵᱟᱡᱮ ᱞᱮᱠᱟ ᱾
ᱦᱳᱭ ᱦᱳᱭ ᱾
ᱦᱳᱭ ᱾
ᱦᱳᱭ ᱜᱚᱝᱠᱮ ᱢᱟᱱᱮ ᱱᱤᱡᱮᱨᱟᱜ ᱟᱭᱳ ᱟᱲᱟᱝ ᱛᱮᱵᱚ ᱯᱟᱲᱦᱟᱣ ᱞᱮᱱᱠᱷᱟᱡ ᱥᱤᱠᱥ ᱞᱮᱱ ᱠᱷᱟᱡ ᱵᱚ ᱢᱟᱱᱮ ᱱᱤᱡᱮᱨᱟᱜ ᱫᱷᱚᱨᱚᱢ ᱱᱤᱡᱮᱨᱟᱜ ᱵᱷᱟᱥᱟ ᱡᱚᱛᱚ ᱦᱮᱱᱟᱜ ᱛᱟᱵᱚᱱᱟ ᱟᱵᱚᱣᱟᱜ ᱨᱚᱲ ᱟᱵᱚᱣᱟᱜ ᱞᱤᱯᱤ ᱡᱚᱛᱚ ᱦᱮᱱᱟᱜ-ᱟ᱾
ᱦᱳᱭ ᱦᱳᱭ ᱾
ᱛᱮᱜᱮ ᱵᱚ ᱡᱚᱛᱚ ᱠᱚ ᱯᱟᱲᱟᱣ ᱞᱮᱠᱷᱟᱡ ᱪᱟᱹᱤᱠᱟᱜ ᱛᱤᱱᱟᱹᱜ ᱫᱤᱱ ᱵᱚ ᱯᱟᱧᱡᱟ ᱵᱟᱲᱟᱭᱟ᱾
ᱦᱳᱭ ᱦᱳᱭ ᱾
ᱦᱮᱸ ᱪᱷᱟᱛᱤᱠᱟᱜ ᱛᱮᱵᱚ ᱯᱟᱲᱦᱟᱣ ᱞᱮᱱᱠᱷᱟᱡ ᱫᱚ ᱪᱷᱟᱛᱤᱠᱟᱜ ᱞᱮᱠᱟᱜᱮ ᱯᱨᱚᱥᱱᱚ ᱟᱨ ᱠᱚᱳᱥᱪᱮᱱ ᱛᱟᱦᱮᱱ ᱛᱟᱵᱚᱱᱟ᱾
ᱦᱳᱭ ᱾
ᱦᱳᱭ ᱾
ᱟᱫᱚ ᱦᱟᱸᱜ ᱢᱮᱱᱞᱮᱠᱷᱟᱡ ᱦᱟᱸᱜ ᱟᱹᱞᱤᱧ ᱡᱟᱦᱟᱸ ᱤᱭᱟᱹ ᱵᱤᱫᱫᱟᱹᱜᱟᱲ ᱨᱮ ᱢᱤᱫᱴᱟᱝ ᱴᱷᱟᱶ ᱢᱮᱱᱟᱜ ᱟᱠᱟᱫᱟ ᱚᱱᱟᱨᱮ ᱤᱭᱟᱹ ᱛᱟᱦᱮᱱ ᱴᱷᱟᱶ ᱾ ᱟᱫᱚ ᱦᱟᱸᱜ ᱚᱸᱰᱮᱜ ᱜᱮ ᱢᱮᱱᱟᱜ ᱠᱟᱜ ᱞᱤᱧᱟᱹ ᱦᱳᱭ ᱥᱮ ᱟᱫᱚ ᱦᱟᱸᱜ ᱱᱚᱝᱠᱟ ᱢᱮᱱ ᱛᱮᱦᱚ ᱦᱟᱸᱜ ᱥᱟᱱᱛᱟᱲᱤ ᱡᱟᱦᱟᱸᱭ ᱯᱟᱹᱨᱥᱤ ᱛᱮᱠᱚ ᱟᱭᱳ ᱟᱲᱟᱝ ᱯᱟᱹᱨᱥᱤ ᱛᱮᱠᱚ ᱯᱟᱲᱦᱟᱜ ᱠᱟᱱᱟ
ᱦᱩᱸ ᱾
ᱟᱫᱚ ᱩᱱᱠᱤᱱ ᱩᱱᱠᱩ ᱜᱮᱞᱮ ᱠᱩᱞᱤ ᱵᱟᱲᱟ ᱠᱚᱣᱟ ᱟᱫᱚ ᱦᱟᱸᱜ ᱢᱮᱱ ᱛᱮᱫᱚ ᱦᱟᱸᱜ ᱟᱠᱚ ᱠᱚ ᱢᱮᱱᱟ ᱡᱮ ᱟᱵᱚᱣᱟᱜ ᱚᱱᱟ ᱯᱟᱹᱨᱥᱤ ᱵᱟᱨᱮ ᱛᱮᱜᱮ ᱢᱮᱱᱟᱜ ᱟᱠᱟᱜ ᱛᱟᱵᱚᱱᱟ ᱦᱳᱭᱥᱮ ᱾
ᱦᱩᱸ ᱾
ᱟᱫᱚ ᱥᱟᱸᱦᱮᱫ ᱠᱚ ᱱᱤᱭᱮ ᱟᱵᱚᱣᱟᱜ ᱥᱟᱶᱦᱮᱫ ᱫᱚ ᱵᱟᱨ ᱦᱟᱹᱴᱤᱧ ᱛᱮ ᱦᱟᱹᱴᱤᱧ ᱠᱟᱱᱟ, ᱚᱞ ᱥᱟᱸᱦᱮᱫ ᱥᱮ ᱡᱟᱦᱟᱸ ᱚᱞ ᱫᱟᱨᱟᱭᱛᱮ ᱡᱟᱦᱟᱸ ᱟᱵᱚ ᱯᱟᱛ ᱯᱟᱛᱚᱵ ᱠᱚᱨᱮ ᱢᱮᱱᱟᱜᱼᱟ ᱦᱳᱭᱥᱮ ᱾ ᱚᱱᱟ ᱫᱚ ᱚᱞ ᱥᱟᱣᱦᱮᱸᱫ ᱛᱟᱵᱚᱱ ᱢᱮᱱ ᱛᱮᱵᱚᱱ ᱵᱟᱰᱟᱭᱟ ᱾ ᱦᱳᱭ ᱥᱮ ᱾ ᱟᱨ ᱡᱟᱦᱟᱸ ᱨᱚᱲ ᱥᱟᱦᱮᱸᱫ ᱫᱚᱵᱚᱱ ᱢᱮᱛᱟᱜ ᱠᱟᱱᱟ ᱡᱟᱦᱟᱸ ᱟᱵᱚ ᱨᱚᱲ ᱫᱟᱨᱟᱭ ᱛᱮ ᱡᱟᱦᱟᱸ ᱮᱴᱟᱜ ᱠᱟᱹᱦᱤᱱᱤ ᱠᱚ, ᱠᱩᱫᱩᱢ ᱠᱚ ᱡᱟᱦᱱᱟᱜ ᱤᱭᱟᱹ ᱠᱚᱵᱚᱱ ᱟᱸᱡᱚᱢ ᱵᱟᱲᱟᱭᱟ ᱥᱮ ᱚᱱᱟ ᱠᱚᱫᱚ ᱦᱟᱸᱜ ᱨᱚᱲ ᱥᱟᱶᱦᱮᱫ ᱠᱚ ᱢᱮᱛᱟᱜᱼᱟ ᱾
ᱟᱪ ᱦᱮᱸ ᱾
ᱟᱹᱞᱤᱧ ᱦᱚᱸ ᱩᱱᱟᱹᱜ ᱮᱠᱴᱩ ᱫᱚ ᱵᱟᱹᱞᱤᱧ ᱵᱟᱲᱟᱭᱟ ᱟᱫᱚ ᱦᱟᱸᱜ ᱩᱱᱠᱩ ᱜᱮᱠᱚ ᱢᱮᱛᱟ ᱵᱟᱲᱟ ᱟᱹᱞᱤᱧᱟ ᱛᱚ ᱚᱱᱟ ᱠᱚ ᱱᱤᱭᱟᱹ, ᱟᱫᱚ ᱦᱟᱸᱜ ᱟᱠᱚ ᱡᱟᱦᱟᱸ ᱞᱮᱠᱟ ᱯᱟᱲᱦᱟᱜ ᱟᱠᱚ ᱟᱫᱚ ᱚᱱᱟ ᱠᱚ ᱫᱤᱭᱮ ᱦᱚᱸ ᱠᱟᱹᱴᱤᱡ ᱞᱮ ᱜᱟᱞᱚᱪ ᱵᱟᱲᱟᱭᱟ ᱦᱳᱭ ᱥᱮ ᱾
ᱦᱳᱭ ᱾
ᱟᱫᱚ ᱜᱟᱞᱚᱪ ᱥᱟᱶᱛᱮ ᱟᱹᱞᱤᱧ ᱦᱚᱸ ᱚᱸᱰᱮᱞᱤᱧ ᱥᱮᱴᱮᱨᱚᱜᱼᱟ ᱟᱫᱚ ᱟᱠᱚ ᱠᱚ ᱢᱮᱛᱟᱣ ᱟᱞᱤᱧ ᱜᱮᱭᱟ ᱚᱱᱠᱟ ᱱᱚᱝᱠᱟ ᱢᱮᱱᱟᱜ ᱟᱠᱟᱫ ᱛᱟᱞᱮᱭᱟ ᱦᱳᱭ ᱾
ᱦᱩᱸ ᱾
ᱟᱫᱚ ᱟᱨᱚ ᱟᱭᱢᱟ ᱞᱮᱠᱟᱱᱟᱜ ᱢᱮᱱᱟᱜ ᱠᱟᱫᱟ, ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱩᱱᱟᱹᱜ ᱮᱠᱴᱩ ᱫᱚ ᱵᱟᱹᱞᱤᱧ ᱢᱮᱱ ᱫᱟᱲᱮᱜᱼᱟ ᱦᱳᱭ ᱾
ᱦᱳᱭ ᱢᱟᱱᱮ ᱟᱛᱳ ᱫᱤᱥᱚᱢ ᱨᱮ ᱛᱟᱦᱮᱸ ᱞᱮᱱ ᱠᱷᱟᱡ ᱫᱚ ᱚᱱᱟ ᱠᱚᱫᱚ ᱢᱟᱱᱮ ᱱᱤᱡᱮᱨᱟᱜ ᱟᱹᱨᱤᱪᱟᱹᱞᱤ ᱡᱷᱚᱛᱚ ᱜᱮ ᱴᱷᱤᱠ ᱴᱷᱟᱠ ᱜᱮ ᱛᱟᱦᱮᱱᱟ ᱡᱮᱢᱚᱱ ᱟᱞᱤᱧ ᱟᱞᱤᱧ ᱞᱤᱧ ᱛᱟᱦᱮᱱ ᱠᱟᱱᱟ ᱟᱹᱞᱤᱧ ᱫᱚ ᱪᱷᱟᱹᱛᱤᱠ ᱪᱷᱟᱹᱛᱤᱠ ᱥᱚᱸᱜᱮ ᱞᱤᱧ ᱛᱟᱦᱮᱱ ᱠᱟᱱᱟ, ᱠᱟᱹᱢᱤᱭᱮᱫᱟᱞᱤᱧ ᱪᱷᱟᱹᱛᱤᱠ ᱥᱚᱸᱜᱮᱡ ᱾ ᱚ ᱫᱩᱲᱩᱵ ᱛᱤᱸᱜᱩᱜ ᱠᱟᱱᱟ ᱞᱤᱧ ᱪᱷᱟᱹᱛᱤᱠ ᱥᱚᱸᱜᱮᱡ ᱥᱚᱵ ᱥᱚᱢᱚᱭ ᱜᱮ ᱩᱱᱠᱩ ᱥᱚᱸᱜᱮ ᱜᱮ ᱟᱫᱚ ᱪᱮᱫ ᱞᱤᱧ ᱪᱮᱫᱟ ᱚᱱᱟᱛᱮ ᱟᱹᱞᱤᱧ ᱫᱚ ᱩᱱᱟᱹᱜ ᱩᱱᱟᱹᱜ ᱵᱟᱹᱞᱤᱧ ᱞᱟᱹᱭ ᱫᱟᱲᱮᱜᱼᱟ ᱾ ᱢᱚᱡᱽ ᱛᱮ ᱨᱚᱲ ᱦᱚᱸ ᱵᱟᱹᱞᱤᱧ ᱫᱮᱪᱟᱜ ᱜᱮᱭᱟ ᱾
ᱦᱳᱭ ᱾
ᱦᱳᱭ ᱜᱚᱢᱠᱮ ᱾
ᱟᱫᱚ ᱦᱟᱸᱜ ᱨᱚᱲ ᱫᱚ ᱦᱟᱸᱜ ᱟᱵᱚᱣᱟᱜ ᱫᱚ ᱢᱟᱭᱟᱝ ᱨᱮᱦᱚᱸ ᱢᱮᱱᱟᱜ ᱟᱠᱟᱜ ᱛᱟᱵᱚᱱᱟ ᱦᱳᱭ ᱥᱮ ᱾ ᱚᱱᱟ ᱫᱚ ᱟᱞᱟᱝ ᱨᱮᱦᱚᱸ ᱢᱮᱱᱟᱜ ᱟᱠᱟᱫ ᱛᱟᱵᱚᱱᱟ ᱾
ᱮᱸ ᱦᱳᱭ ᱜᱚᱢᱠᱮ ᱾
ᱟᱫᱚ ᱦᱟᱸᱜ ᱵᱮᱥᱤ ᱢᱮᱱ ᱛᱮᱫᱚ ᱦᱟᱸᱜ ᱟᱵᱚ ᱡᱟᱦᱟᱸᱭ ᱚᱱᱠᱟ ᱢᱮᱱᱞᱠᱷᱟᱡ ᱫᱚ ᱦᱟᱸᱜ ᱟᱵᱚᱣᱟᱜ ᱚᱱᱟ ᱨᱚᱲ ᱠᱚᱦᱚᱸ ᱵᱚᱱ ᱦᱤᱲᱤᱧ ᱪᱟᱵᱟ ᱠᱟᱜ ᱠᱟᱱᱟ ᱾
ᱦᱳᱭ ᱜᱚᱢᱠᱮ ᱾
ᱟᱫᱚ ᱡᱮᱢᱚᱱᱤᱧ ᱢᱮᱱᱟ ᱚᱱᱠᱟ ᱡᱮᱢᱚᱱ ᱡᱟᱦᱟᱸᱭ ᱠᱚ ᱵᱟᱡᱟᱨ ᱠᱚᱨᱮ ᱠᱚ ᱛᱟᱦᱮᱱᱟ ᱥᱮ ᱟᱫᱚ ᱚᱱᱠᱟ ᱢᱮᱱ ᱟᱫᱚ ᱦᱟᱸᱜ ᱱᱤᱡᱮᱨᱟᱜ ᱩᱯᱨᱩᱢ ᱨᱮᱦᱚᱸ ᱟᱫᱚ ᱦᱚᱲ ᱢᱤᱫᱴᱟᱱ ᱦᱚᱲᱮᱢ ᱫᱤᱢ ᱧᱟᱢ ᱠᱮᱫᱮᱭᱟ ᱟᱫᱚ ᱱᱚᱜᱼᱚ ᱱᱚᱝᱠᱟ ᱟᱵᱚᱣᱟᱜ ᱨᱮᱫᱚ ᱦᱩᱭᱩᱜ ᱠᱟᱱᱟ ᱤᱭᱟᱹ ᱠᱚᱫᱚ ᱟᱹᱲᱤᱥ ᱠᱚᱫᱚ ᱵᱟᱹᱱᱩᱜ ᱠᱟᱫ ᱛᱟᱵᱚᱱᱟ ᱟᱵᱚ ᱫᱚ ᱡᱚᱛᱚ ᱜᱮᱵᱚᱱ ᱨᱚᱲ ᱵᱟᱲᱟᱭᱟ ᱾ ᱦᱳᱭ ᱥᱮ, ᱟᱨ ᱱᱚᱜᱼᱚ ᱱᱚᱝᱠᱟ ᱵᱟᱡᱟᱨ ᱜᱷᱟᱴ ᱠᱚᱨᱮ ᱡᱟᱦᱟᱸᱭ ᱠᱚᱵᱚᱱ ᱧᱟᱢ ᱵᱟᱲᱟ ᱠᱚ ᱠᱷᱟᱡ ᱫᱚ ᱚᱱᱠᱟ ᱡᱩᱫᱤ ᱵᱚᱱ ᱨᱚᱲ ᱵᱟᱲᱟᱭᱟᱠᱚ ᱠᱷᱟᱡ ᱫᱚ ᱦᱳᱭ ᱥᱮ ᱾ ᱟᱫᱚ ᱦᱟᱸᱜ ᱚᱱᱠᱟ ᱢᱮᱱᱛᱮ ᱫᱚ ᱦᱟᱸᱜ, ᱡᱩᱫᱤᱻ ᱱᱤᱛᱚᱜ ᱤᱭᱟᱹᱝ ᱟᱞᱮ ᱥᱮᱫ ᱨᱮᱫᱚ ᱦᱟᱸᱜ ᱩᱱᱠᱩ ᱫᱚ ᱵᱟᱠᱚ ᱨᱚᱲ ᱞᱟᱹᱜᱤᱫᱚᱜ-ᱟ, ᱟᱫᱚ ᱯᱟᱹᱦᱤᱞ ᱨᱮᱱ ᱦᱚᱲ᱾ ᱦᱚᱲ ᱠᱚ ᱦᱟᱸᱜ ᱡᱩᱫᱤᱢ ᱨᱚᱲ ᱟᱠᱚᱣᱟ ᱛᱟᱦᱚᱸᱞᱮ ᱩᱱᱠᱩ ᱫᱚᱠᱚ ᱦᱚᱲ ᱨᱚᱲ ᱛᱮᱞᱟᱭ ᱛᱟᱢᱟ ᱨᱩᱣᱟᱹᱲᱟ ᱛᱟᱢᱟ ᱠᱚ᱾
ᱦᱮᱸ,
ᱟᱫᱚ ᱦᱟᱸᱜ ᱱᱮᱛᱟᱨ ᱱᱟᱦᱟᱜ ᱡᱩᱜᱽ ᱨᱮᱫᱚ ᱦᱟᱸᱜ ᱧᱮᱞᱚᱜᱚᱜ ᱠᱟᱱᱟ ᱡᱮ ᱡᱟᱦᱟᱸᱭ᱾ ᱮ ᱵᱟᱦᱨᱮ ᱠᱚᱨᱮ ᱠᱚ ᱪᱟᱠᱨᱤ-ᱵᱟᱠᱨᱤ ᱮᱫ ᱛᱟᱵᱚᱱᱟ ᱦᱳᱭ᱾ ᱚᱲᱟᱜ ᱟᱹᱛᱩ ᱫᱤᱥᱚᱢ ᱠᱷᱚᱱᱟᱜ ᱵᱟᱦᱨᱮ ᱠᱚᱨᱮ ᱠᱚ ᱪᱟᱞᱟᱣ ᱠᱟᱱᱟ ᱦᱳᱭ ᱥᱮ᱾ ᱩᱱᱠᱩ ᱢᱟ ᱟᱵᱚᱣᱟᱜ ᱨᱚᱲ ᱠᱚᱦᱚᱸ ᱠᱚ ᱦᱤᱲᱤᱧ ᱪᱟᱵᱟᱭᱮᱫ ᱛᱟᱵᱚᱱᱟ ᱟᱵᱚᱣᱟᱜ ᱡᱟᱦᱟᱸ᱾ ᱚᱱᱟ ᱤᱭᱟᱹ ᱠᱚ ᱢᱮᱱᱟᱜ ᱛᱟᱵᱚᱱᱟ ᱟᱵᱚᱣᱟᱜ ᱵᱟᱦᱟ ᱯᱚᱨᱚᱵᱽ ᱠᱚ, ᱚᱱᱟ ᱯᱚᱨᱚᱵᱽ ᱠᱚᱦᱚᱸ ᱠᱚ ᱦᱤᱲᱤᱧ ᱪᱟᱵᱟ ᱠᱟᱜ᱾
ᱦᱮᱸ ᱦᱮᱸ ᱦᱮᱸ,
ᱟᱨ ᱟᱵᱚᱣᱟᱜ ᱥᱟᱦᱟ ᱟᱵᱚᱣᱟᱜ ᱡᱟᱦᱟᱸ ᱥᱟᱸᱣᱦᱮᱫ ᱢᱮᱱᱟᱜ-ᱟ ᱚᱱᱟ ᱛᱮᱫᱚ ᱵᱟᱵᱚᱱ ᱨᱚᱲ ᱠᱟᱱᱟ ᱮᱴᱟᱜ ᱥᱟᱸᱣᱦᱮᱫ ᱛᱮᱵᱚᱱ ᱨᱚᱲ ᱠᱟᱱᱟ᱾
ᱦᱮᱸ ᱜᱚᱝᱠᱮ ᱚᱱᱟ ᱫᱚ ᱮᱠᱫᱚᱢ ᱴᱷᱤᱠ ᱠᱟᱛᱷᱟ ᱵᱮᱱ ᱢᱮᱱ ᱠᱮᱫᱟ ᱾
ᱦᱳᱭ,
ᱱᱤᱝᱠᱟᱜᱮ ᱦᱩᱭᱩᱜ ᱠᱟᱱᱟ ᱾
ᱦᱳᱭ, ᱛᱟᱦᱸᱞᱮ ᱜᱚᱝᱠᱮ ᱟᱯᱮ ᱥᱮᱱ ᱫᱚ ᱦᱟᱸᱜ, ᱚᱱᱠᱟ ᱢᱮᱱ ᱛᱮᱫᱚ ᱦᱟᱸᱜ ᱩ ᱢᱮᱱ ᱛᱮᱫᱚ ᱚᱱᱟ ᱚᱞ ᱪᱤᱠᱤ ᱫᱚ ᱟᱹᱣᱨᱤ ᱥᱮᱞᱮᱫᱚᱜ-ᱟ ᱵᱟᱝ ᱥᱮ ᱾
ᱟᱹᱣᱨᱤ ᱟᱹᱣᱨᱤ ᱚᱱᱛᱮ ᱫᱚ ᱵᱟᱹᱱᱩᱜ-ᱟ ᱜᱚᱢᱠᱮ ᱮᱠᱫᱚᱢ, ᱱᱟᱛᱮ ᱫᱟᱠᱷᱤᱱ ᱥᱮᱫ ᱦᱮᱱᱟᱜ-ᱟ ᱾
ᱦᱳᱭ ᱦᱳᱭ, ᱟᱫᱚ ᱦᱟᱸᱜ ᱜᱚᱝᱠᱮ ᱚᱱᱠᱟ ᱢᱮᱱ ᱞᱮᱠᱷᱟᱡ ᱫᱚ ᱟᱯᱮ ᱥᱮᱫ ᱚᱱᱠᱟ ᱢᱤᱫᱴᱟᱱ ᱵᱟᱨᱭᱟ ᱚᱱᱠᱟ ᱜᱮ ᱤᱭᱟᱹ ᱠᱚ ᱜᱚᱝᱠᱮ ᱛᱟᱠᱚ ᱵᱟᱹᱱᱩᱜ ᱠᱟᱜ ᱠᱚᱣᱟ ᱚᱱᱠᱟ ᱯᱟᱲᱦᱟᱣ ᱠᱚ ᱫᱤᱠ ᱫᱤᱭᱮ ᱯᱟᱲᱦᱟᱣ ᱠᱚᱜᱮᱭᱟᱠᱚ ᱥᱮ ᱥᱮᱬᱟ ᱟᱠᱚᱣᱟ ᱠᱚ᱾
ᱵᱟᱝ ᱵᱟᱹᱱᱩᱜ ᱠᱚᱣᱟ, ᱡᱮᱢᱚᱱ ᱦᱟᱱᱛᱮ ᱦᱩᱭᱱᱟᱻ ᱮᱻ ᱡᱮᱢᱚᱱ ᱦᱩᱭᱱᱟ ᱢᱟᱞᱫᱟ ᱢᱟᱞᱫᱟ ᱠᱷᱚᱱᱟᱜ ᱦᱟᱱᱛᱮ ᱜᱮ ᱱᱚᱛᱮ ᱫᱚ ᱵᱟᱹᱱᱩᱜ ᱠᱚᱣᱟ᱾
ᱚ ᱟᱪᱪᱷᱟ,
ᱦᱳᱭ, ᱡᱮᱢᱚᱱ ᱱᱚᱸᱰᱮ ᱱᱚ ᱡᱮᱢᱚᱱ ᱟᱞᱮᱥᱮᱫ ᱠᱷᱚᱡ ᱱᱚᱛᱮᱜ ᱯᱟᱲᱦᱟᱜ ᱠᱚ ᱪᱟᱞᱟᱜ ᱠᱟᱱᱟ ᱠᱳᱞᱠᱟᱛᱟ ᱾
ᱦᱳᱭ ᱦᱳᱭ,
ᱦᱮᱸ, ᱡᱮᱢᱚᱱ ᱦᱩᱭᱱᱟ ᱦᱩᱜᱽᱞᱤ, ᱠᱳᱞᱠᱟᱛᱟ ᱚᱱᱟ ᱠᱚᱨᱮ ᱠᱚ ᱯᱟᱲᱦᱟᱜ ᱠᱟᱱᱟ ᱾
ᱦᱳᱭ, ᱟᱞᱮ ᱦᱟᱸᱜ ᱜᱚᱝᱠᱮ ᱦᱟᱸᱜ ᱱᱚᱣᱟ ᱡᱟᱦᱟᱸ ᱵᱤᱱ ᱢᱮᱱ ᱠᱮᱫᱟ ᱦᱩᱜᱽᱞᱤ ᱦᱳᱭ ᱥᱮ ᱟᱹᱞᱤᱧ ᱦᱚᱸ ᱦᱩᱜᱽᱞᱤ ᱚᱸᱰᱮ ᱜᱮᱞᱤᱧ ᱛᱟᱦᱮᱸᱱ ᱜᱮᱭᱟ ᱾ ᱦᱮᱸ ᱛᱚ ᱚᱸᱰᱮ ᱜᱮᱞᱤᱧ ᱰᱮᱨᱟᱣ ᱠᱟᱫᱟ, ᱚᱸᱰᱮ ᱜᱮᱞᱤᱧ ᱰᱟᱥᱟᱣ ᱠᱟᱱᱟ ᱱᱤᱛᱚᱜ ᱫᱷᱟᱹᱵᱤᱡ ᱛᱮᱫᱚ ᱾ ᱟᱹᱞᱤᱧᱟᱜ ᱚᱲᱟᱜ ᱫᱚ ᱟᱻ ᱚᱞᱮ ᱦᱩᱭᱩᱜ ᱠᱟᱱ ᱛᱟᱹᱞᱤᱧᱟ, ᱵᱤᱨ ᱵᱩᱨᱩ ᱴᱚᱴᱷᱟ ᱠᱟᱱ ᱛᱟᱹᱞᱤᱧᱟ ᱛᱚ ᱚᱱᱟ ᱡᱟᱦᱟᱸ ᱵᱮᱝᱜᱚᱞ ᱯᱚᱱᱚᱛ ᱨᱮᱱᱟᱜ ᱡᱟᱦᱟᱸ ᱯᱩᱨᱩᱞᱤᱭᱟᱹ ᱰᱤᱥᱴᱤᱠ ᱵᱚᱱ ᱢᱮᱛᱟᱜ ᱠᱟᱱᱟ ᱦᱳᱭ᱾
ᱦᱳᱭ,
ᱦᱳᱭ ᱚᱱᱛᱮ ᱨᱮᱱ ᱠᱟᱱᱟ ᱞᱤᱧ, ᱟᱫᱚ ᱦᱟᱸᱜ ᱱᱚᱜ-ᱚ ᱱᱚᱝᱠᱟ